ᱩᱸ ᱟᱸᱡᱚᱢᱚᱜ ᱠᱟᱱᱟ ᱜᱚᱝᱠᱮ ᱱᱟᱯᱟᱭ ᱛᱮ?
ᱦᱮᱸ ᱱᱟᱯᱟᱭ ᱜᱮ ᱟᱸᱡᱚᱢᱚᱜ ᱠᱟᱱᱟ ᱜᱚᱝᱠᱮ ᱾
ᱚᱸᱻ ᱟᱫᱚ ᱪᱮᱫ ᱞᱮᱠᱟ ᱢᱮᱱᱟᱜ ᱵᱮᱱᱟ ᱜᱚᱝᱠᱮ?
ᱦᱮᱸ ᱾ ᱟᱹᱞᱤᱧ ᱫᱚ ᱱᱟᱯᱟᱭ ᱵᱟᱲᱟ ᱜᱮᱭᱟᱞᱤᱧ, ᱟᱨ ᱟᱵᱮᱱ ᱜᱮ ᱪᱮᱫ ᱞᱮᱠᱟ ᱢᱮᱱᱟᱜ ᱵᱟᱲᱟ ᱵᱤᱱᱟ‌?
ᱟᱹᱞᱤᱧ ᱦᱚᱸ ᱵᱮᱥ ᱫᱟᱱᱚᱜ ᱜᱮ ᱟᱯᱟᱛᱚᱛᱚ ᱾ ᱛᱚ ᱜᱚᱝᱠᱮ ᱟᱯᱮ ᱥᱮᱫ ᱫᱚ ᱡᱷᱟᱨᱜᱮ ᱡᱟᱹᱯᱩᱫ ᱫᱟᱜ ᱫᱚ ᱪᱮᱫ ᱞᱮᱠᱟ ᱢᱟᱱᱮ ᱪᱮᱫ ᱞᱮᱠᱟᱭ ᱫᱟᱜ ᱫᱟ?
ᱦᱮᱸ, ᱟᱞᱮ ᱥᱮᱫ ᱫᱚ ᱡᱷᱚᱸ ᱟᱸᱻ ᱫᱟᱜ ᱡᱟᱹᱲᱤ ᱫᱚ ᱴᱷᱤᱠ ᱜᱮ ᱦᱮᱡ ᱵᱟᱲᱟᱜ ᱠᱟᱱᱟ ᱾ ᱦᱚᱞᱟ ᱦᱚᱭ ᱫᱟᱜ ᱵᱟᱲᱟ ᱠᱮᱫᱟ ᱟᱨ ᱛᱮᱦᱮᱧ ᱦᱚᱭ ᱫᱟᱜ ᱮᱫ ᱠᱟᱱ ᱜᱮᱭᱟ ᱾ ᱟᱨ ᱫᱟᱜ ᱠᱟᱛ ᱛᱮᱜ ᱢᱚᱸᱡᱽ ᱜᱮ ᱵᱩᱡᱷᱟᱹᱣ ᱵᱟᱲᱟᱜ ᱠᱟᱱᱟ ᱡᱮ, ᱠᱷᱮᱛ ᱠᱚ ᱯᱮᱨᱮᱡ ᱵᱟᱲᱟ ᱟᱠᱟᱱᱟ, ᱟᱨ ᱥᱤᱡᱮᱱ ᱦᱚᱸ ᱦᱮᱡ ᱯᱛᱭᱮᱱ ᱛᱟᱵᱚᱱᱟ ᱛᱚ ᱜᱟᱪᱷᱤ ᱠᱚ ᱞᱮ ᱠᱚ ᱟ ᱟᱸ ᱟᱯᱷᱚᱨ ᱵᱟᱲᱟ ᱟᱠᱟᱫᱟ, ᱱᱤᱛᱚᱜ ᱛᱷᱚᱲᱟ ᱜᱟᱱ ᱜᱟᱹᱪᱷᱤ ᱦᱟᱨᱟ ᱵᱟᱲᱟᱣ ᱟᱠᱟᱱᱟ ᱾ ᱛᱚ ᱢᱤᱫ ᱦᱟᱯᱛᱟ ᱛᱟᱭᱚᱢ ᱜᱟᱱ ᱯᱟᱥᱮᱡ ᱨᱚᱦᱚᱭ ᱜᱟᱱᱚᱜᱼᱟ, ᱟᱫᱚ ᱚᱱᱟ ᱛᱟᱭᱚᱢ ᱞᱚᱥᱚᱫ ᱵᱟᱲᱟ ᱠᱟᱛᱮ ᱨᱚᱦᱚᱭ ᱞᱮ ᱵᱷᱤᱲᱟᱹᱜᱼᱟ ᱾ ᱛᱚ ᱜᱚᱢᱠᱮ ᱟᱯᱮ ᱥᱮᱫ ᱜᱮ ᱦᱟᱸᱜ ᱪᱮᱫ ᱞᱮᱠᱟ ᱢᱟᱱᱮ
ᱢᱟᱱᱮ ᱯᱮ ᱟ ᱨᱚᱦᱚᱭ ᱟ ᱟᱯᱷᱚᱨ ᱵᱟᱲᱟ ᱠᱟᱫᱟ ᱯᱮ ᱥᱮ ᱟᱹᱣᱨᱤ ᱯᱮ ᱟᱯᱷᱚᱨ ᱵᱟᱲᱟᱭᱟ ᱛᱷᱚᱲᱟ ᱜᱟᱱ ᱠᱟᱹᱴᱤᱡ ᱞᱟᱹᱭ ᱞᱮ ᱛᱟᱞᱟᱝ ᱢᱮ ᱾
ᱛᱚ ᱜᱚᱝᱠᱮ ᱟᱞᱮ ᱥᱮᱫ ᱡᱩᱫᱤ ᱞᱤᱧ ᱞᱟᱹᱭ ᱞᱮᱠᱷᱟᱱ ᱛᱚ ᱟᱨ ᱱᱤᱛᱚᱜ ᱡᱟ ᱦᱟᱞᱚᱛ ᱨᱮ ᱢᱮᱱᱟᱜ ᱞᱮᱭᱟ ᱫᱚ ᱟᱹᱰᱤ ᱥᱤᱛᱩᱝ ᱟᱭ ᱥᱤᱛᱩᱝ ᱫᱚ ᱟᱹᱰᱤ ᱡᱳᱨ, ᱢᱮᱱᱠᱷᱟᱱ ᱫᱟᱜ ᱟᱥᱟ ᱨᱮ ᱡᱚᱛᱚ ᱦᱚᱲ ᱢᱮᱱᱟᱜ ᱞᱮᱭᱟ ᱟᱫᱚ-ᱼ ᱫᱟᱜ ᱜᱮ ᱵᱟᱭ ᱫᱟᱜ ᱫᱟ, ᱛᱤᱥ ᱵᱟᱭ ᱫᱟᱜ ᱚᱱᱟ ᱨᱮᱭᱟᱜ ᱦᱚᱸ ᱠᱳᱱᱳ ᱞᱟᱹᱭ ᱵᱟᱝ ᱵᱩᱡᱷᱟᱹᱜ ᱠᱟᱱᱟ ᱾ ᱥᱮᱨᱢᱟᱭ ᱨᱤᱢᱤᱞ ᱮᱫᱟ, ᱢᱮᱱᱠᱷᱟᱱ ᱫᱟᱜ ᱫᱚ ᱵᱟᱭ ᱫᱟᱜ ᱮᱫᱟ ᱾ ᱟᱫᱚ ᱚᱱᱟ ᱠᱷᱟᱹᱛᱤᱨ ᱟᱞᱮ ᱫᱚ ᱡᱚᱛᱚ ᱦᱚᱲ ᱛᱟᱸᱜᱤ ᱨᱮ ᱢᱮᱱᱟᱜ ᱞᱮᱭᱟ ᱾
ᱟᱪᱪᱷᱟ ᱟᱪᱪᱷᱟ ᱟᱪᱪᱷᱟ, ᱴᱷᱤᱠ ᱜᱮᱭᱟ ᱡᱟᱛᱮ ᱡᱮᱢᱚᱱ ᱥᱚᱢᱚᱭ ᱨᱮ ᱫᱟᱜ ᱱᱚᱣᱟ ᱜᱮᱵᱚᱱ ᱟᱥᱚᱜ ᱠᱟᱱᱟ ᱾ ᱪᱟᱸᱫᱚ ᱵᱚᱸᱜᱟ ᱴᱷᱮᱱ ᱱᱮᱨ ᱡᱚᱦᱟᱨ ᱱᱤᱭᱟᱹ ᱜᱮ ᱛᱟᱦᱮᱱᱟ ᱟᱨ ᱟᱯᱮ ᱦᱚᱸ ᱞᱟᱦᱟ ᱞᱟᱦᱟ ᱠᱷᱮᱛ ᱠᱚ ᱥᱤ ᱯᱟᱲᱟᱜ ᱵᱟᱲᱟ ᱠᱟᱜ ᱯᱮ, ᱡᱟᱛᱮ ᱡᱮᱢᱚᱱ ᱫᱟᱜ ᱵᱟᱲᱟ ᱞᱮᱠᱷᱟᱱ ᱯᱮ ᱤᱭᱟᱹ ᱫᱟᱲᱮᱜ ᱾
ᱟᱨ ᱵᱟᱫ ᱵᱟᱹᱠᱤ ᱮᱢᱚᱱ ᱠᱚ ᱩᱛᱩ ᱡᱤᱱᱤᱥ ᱠᱚᱯᱮ ᱨᱚᱦᱚᱭ ᱵᱟᱲᱟ ᱠᱟᱜ ᱠᱟᱜ ᱜᱮᱭᱟ ᱛᱚ?
ᱦᱳᱭ ᱜᱚᱝᱠᱮ, ᱨᱚᱦᱚᱭ ᱵᱟᱲᱟ ᱠᱟᱫᱟᱞᱮ ᱾
ᱟᱪᱪᱷᱟ, ᱛᱚᱵᱮ ᱛᱷᱚᱲᱟ ᱜᱟᱱ ᱞᱟᱹᱭ ᱞᱟᱹᱭ ᱞᱮ ᱛᱟᱞᱟᱝ ᱢᱮ ᱪᱮᱫ ᱠᱚᱯᱮ ᱨᱚᱦᱚᱭ ᱵᱟᱲᱟ ᱟᱠᱟᱫᱟ?
ᱦᱮᱸ ᱨᱚᱦᱚᱭ ᱫᱚ ᱪᱮᱫ ᱞᱮᱠᱟ ᱞᱤᱧ ᱢᱮᱱᱟ? ᱨᱚᱦᱚᱭ ᱫᱚ ᱡᱮᱢᱚᱱ ᱥᱟᱠᱥᱚᱵᱽᱡᱤ ᱨᱮᱭᱟᱜ, ᱡᱟᱦᱟᱸᱱᱟᱜ ᱟᱱᱟᱡᱽ ᱠᱚᱞᱤᱧ ᱨᱚᱦᱚᱭ ᱵᱟᱲᱟᱣ ᱟᱠᱟᱫᱟᱞᱮ ᱾ ᱛᱚ ᱚᱱᱟ ᱠᱚᱜᱮ ᱟᱹᱠᱷᱨᱤᱧ ᱦᱩᱭᱩᱜ ᱠᱟᱱᱟ ᱾ ᱟᱫᱚ ᱟᱱᱟᱪ ᱨᱮᱭᱟᱜ ᱦᱚᱸ ᱫᱟᱢ ᱦᱚᱸ ᱠᱚᱢ ᱜᱮᱭᱟ ᱱᱮᱛᱟᱨ ᱾ ᱫᱚᱥ ᱵᱤᱥ ᱴᱟᱠᱟ ᱧᱟᱢᱚᱜ ᱠᱟᱱᱟ, ᱚᱱᱟ ᱠᱚ ᱤᱫᱤ ᱠᱟᱛᱮᱜ᱾
ᱟᱪᱪᱷᱟ ᱟᱪᱪᱷᱟ, ᱛᱚᱵᱮ ᱟᱹᱠᱷᱨᱤᱧ ᱥᱩᱢᱩᱝ ᱦᱚᱸᱯᱮ ᱪᱟᱥ ᱜᱮᱭᱟ ᱵᱟᱝ?
ᱦᱮᱸ ᱟᱹᱠᱷᱨᱤᱧ ᱥᱩᱢᱩᱝ ᱮᱠᱟᱞ ᱜᱮ ᱾
ᱫᱚ ᱟᱹᱠᱷᱨᱤᱧ ᱥᱩᱢᱩᱝ ᱫᱚ ᱵᱟᱞᱮ ᱪᱟᱥᱟ, ᱟᱫᱚ ᱚᱱᱮ ᱠᱚ ᱢᱮᱱᱟ? ᱟᱹᱰᱤ ᱟᱭᱢᱟ ᱠᱚᱢ ᱜᱮ ᱦᱟᱸᱜ ᱞᱮ ᱪᱟᱥᱟ ᱾ ᱪᱟᱥ ᱫᱚ ᱟᱨ ᱚᱲᱟᱜ ᱨᱮ ᱡᱚᱢ ᱥᱩᱢᱩᱝᱚᱜ ᱞᱮᱠᱟᱜ ᱜᱮ ᱾ ᱟᱻᱨ ᱚᱱᱮ ᱠᱚ ᱢᱮᱱᱟ ᱡᱚᱢ ᱥᱩᱢᱩᱝ ᱜᱮᱞᱮ ᱪᱟᱥᱟ ᱪᱮᱫᱟᱜ ᱥᱮ ᱢᱟᱱᱮ, ᱠᱤᱨᱤᱧ ᱞᱮᱠᱟᱱᱟᱜ ᱠᱷᱚᱢᱚᱛᱟ ᱦᱚᱸ ᱮᱱᱛᱮ ᱩᱱᱟᱹᱜ ᱢᱟ ᱵᱟᱝ ᱦᱩᱭᱩᱜ ᱜᱮᱭᱟ ᱟᱨ ᱡᱮᱞᱮᱠᱟ ᱪᱮ ᱞᱮᱠᱟ ᱵᱮᱱ ᱢᱮᱱ ᱠᱮᱜᱼᱟ ᱵᱟᱡᱟᱨ ᱨᱮᱭᱟᱜ ᱵᱚᱥᱛᱩ ᱛᱷᱚᱲᱟ ᱥᱟᱨ ᱠᱚ ᱞᱟᱜᱟᱜ ᱠᱟᱱ ᱠᱷᱟᱹᱛᱤᱨ ᱛᱮ, ᱩᱱᱟᱹᱜ ᱵᱷᱟᱜᱮ ᱫᱚ ᱵᱟᱞᱮ ᱵᱩᱡᱽ ᱫᱟ ᱾ ᱟᱫᱚ ᱚᱱᱟ ᱠᱷᱟᱹᱛᱤᱨ ᱛᱮ ᱡᱟᱦᱟᱸ ᱫᱚ ᱡᱟᱦᱟᱸ ᱞᱮᱠᱟ ᱜᱮ ᱡᱚᱢ ᱥᱩᱢᱩᱝ ᱜᱮᱞᱮ ᱪᱟᱥ ᱡᱚᱝ ᱠᱟᱱᱟ ᱾
ᱚᱸᱻ ᱛᱚ?
ᱛᱚᱵᱮᱜ ᱜᱚᱝᱠᱮᱜ ᱦᱮᱸᱻ ᱢᱮᱱᱮᱜ ᱠᱟᱱ ᱛᱟᱦᱮᱸᱱᱟ ᱞᱤᱧ ᱛᱚᱵᱮ ᱟᱯᱮ ᱥᱮᱜ ᱫᱚ ᱛᱤᱨᱤᱥ ᱡᱩᱱ ᱫᱚ ᱪᱮᱫ ᱞᱮᱠᱟ ᱯᱮ ᱦᱩᱭ ᱦᱚᱪᱚ ? ᱠᱟᱱ ᱛᱟᱵᱚᱱᱟ ᱦᱩᱞ ᱢᱟᱦᱟ ᱫᱚ ᱱᱮᱥ?
ᱚᱸᱜ ᱜᱚᱝᱠᱮ ᱟᱞᱮ ᱥᱮᱫ ᱫᱚ? ᱟᱫᱚ ᱯᱩᱭᱞᱩ ᱨᱮ ᱤᱠᱟᱹ ᱞᱤᱧ ᱠᱷᱚᱡᱚᱜ ᱠᱟᱱᱟ ᱪᱮᱫᱟᱜ ᱥᱮ ᱡᱩᱫᱤ, ᱡᱟᱦᱟᱱᱟᱜ ᱵᱟᱹᱨᱤᱡ ᱞᱤᱧ ᱢᱮᱱ ᱞᱮᱠᱷᱟᱱ ᱛᱚᱵᱮ ᱤᱠᱟᱹ ᱠᱟᱹᱞᱤᱧ ᱵᱮᱱ ᱾ ᱛᱚ ᱟᱞᱮ ᱥᱮᱫ ᱫᱚ ᱦᱩᱞ ᱢᱟᱦᱟ ᱫᱚ ᱦᱩᱸ ᱛᱚ ᱟᱞᱮ ᱥᱮᱫ ᱫᱚ ᱦᱩᱞ ᱢᱟᱦᱟ ᱫᱚ ᱟᱹᱰᱤ, ᱢᱟᱱᱮ ᱢᱟᱱᱟᱣ ᱵᱟᱛᱟᱣ ᱫᱚ ᱟᱹᱰᱤ ᱠᱚᱢ ᱜᱮᱠᱚ ᱢᱟᱱᱟᱣ ᱵᱟᱛᱟᱣᱟ᱾ ᱟ ᱪᱮᱫᱟᱜ ᱥᱮ ᱟᱞᱮ ᱥᱮᱫ ᱫᱚ? ᱱᱮᱛᱟᱨ ᱫᱚ ᱵᱟᱠᱚ ᱩᱛᱱᱟᱹᱣ ᱟᱠᱟᱱᱟ ᱮᱵᱟᱨ ᱵᱟᱝᱠᱚ ᱢᱟᱱᱮ, ᱟᱫᱚ ᱵᱩᱡᱽ ᱨᱮᱦᱚᱸ ᱵᱟᱝ ᱵᱩᱡᱽ ᱨᱮᱭᱟᱜ ᱠᱚ ᱵᱟᱦᱱᱟᱭᱮᱫᱟ ᱾ ᱟᱫᱚ ᱚᱱᱟ ᱠᱷᱟᱹᱛᱤᱨ ᱞᱤᱧ ᱢᱮᱱᱟ ᱡᱮ, ᱟᱨ ᱩᱛᱷᱱᱟᱹᱣ ᱫᱚᱨᱠᱟᱨ ᱠᱟᱱᱟ, ᱱᱮ ᱦᱚᱲ ᱢᱟ ᱩᱛᱷᱱᱟᱹᱣ ᱦᱩᱭᱩᱜ ᱠᱟᱱ ᱪᱟᱨ ᱯᱟᱥᱮ ᱛᱟᱨ ᱯᱟᱥᱮ ᱯᱟᱥᱮ ᱾ ᱡᱚᱛᱚ ᱦᱚᱲ ᱩᱛᱷᱱᱟᱹᱜ ᱫᱚᱨᱠᱟᱨ ᱾ ᱱᱚᱣᱟ ᱦᱩᱞ ᱢᱟᱦᱟ ᱤᱫᱤ ᱠᱟᱛᱮᱜ ᱡᱩᱫᱤ ᱵᱮᱱ ᱞᱟᱹᱭ ᱞᱮᱠᱷᱟᱱ ᱠᱟᱹᱴᱤᱡ,
ᱟᱪᱪᱷᱟ ᱦᱩᱞ ᱢᱟᱦᱟ ᱵᱟᱝ ᱢᱟᱱᱮ ᱮᱦᱚᱵ ᱠᱷᱚᱱ,
ᱦᱚᱭ
ᱦᱮᱸ ᱢᱮᱱᱮᱜ ᱠᱟᱱ ᱛᱟᱦᱮᱸᱱᱟ ᱞᱤᱧ ᱡᱮ ᱦᱩᱞ ᱢᱟᱦᱟ, ᱦᱩᱞ ᱢᱟᱦᱟ ᱫᱚ ᱟᱵᱩ ᱢᱟᱱᱮ? ᱥᱮᱫᱟᱭ ᱠᱷᱚᱡ ᱜᱮᱵᱚᱱ ᱦᱩᱭ ᱚᱪᱚᱭ ᱜᱮᱭᱟ ᱢᱟᱱᱮ ᱯᱨᱚᱛᱤ ᱵᱚᱪᱷᱚᱨ ᱨᱮ, ᱟᱸᱻ ᱡᱩᱱ ᱪᱟᱸᱫᱚ ᱨᱮ ᱛᱤᱨᱤᱥ ᱛᱟᱹᱨᱤᱠᱷ ᱦᱤᱞᱟᱹᱜ ᱾ ᱟᱨ ᱦᱩᱞ ᱢᱟᱦᱟ ᱫᱚ ᱪᱮᱫᱟᱜ ᱵᱚᱱ ᱢᱟᱱᱟᱣ ᱦᱚᱪᱚᱭᱟ? ᱠᱟᱨᱚᱱ ᱫᱚ ᱱᱤᱭᱟᱹ ᱠᱟᱱ ᱜᱮᱭᱟ, ᱪᱮᱫᱟᱜ ᱥᱮ ᱟᱵᱩ ᱨᱮᱱ ᱚᱱᱠᱟ ᱜᱮ ᱟᱹᱰᱤ ᱢᱚᱦᱟᱱ ᱦᱚᱲ ᱠᱚ ᱛᱟᱦᱮᱸ ᱠᱟᱱᱟ᱾
ᱦᱮᱸ ᱦᱮᱸ
ᱟᱻ ᱩᱱᱠᱤᱱᱟᱜ ᱧᱩᱛᱩᱢ ᱦᱚᱭᱛᱚ ᱵᱟᱰᱟᱭ ᱧᱟᱢᱮᱜ ᱠᱟᱱ ᱜᱮᱭᱟ ᱵᱮᱱ ᱟᱨ ᱥᱟᱶ ᱥᱟᱶ ᱛᱮ, ᱚᱠᱚᱭ ᱠᱚᱦᱚᱸ ᱢᱮᱱᱟᱜ ᱠᱚᱣᱟ ᱚᱱᱟ ᱠᱚᱫᱚ ᱵᱮᱱ ᱵᱟᱰᱟᱭ ᱧᱟᱢᱮᱫ ᱠᱟᱱ ᱜᱮᱭᱟ ᱟᱫᱚ ᱡᱟᱭᱦᱚᱠ, ᱛᱚ ᱩᱱᱠᱤᱱ ᱟᱹᱵᱩ ᱵᱤᱥᱚᱭ ᱛᱮ, ᱢᱟᱱᱮ ᱟᱵᱚᱣᱟᱜ ᱡᱟᱜᱟ ᱡᱩᱢᱤᱛ ᱟᱻ ᱢᱟᱱᱮ ᱥᱟᱫᱷᱤᱱ ᱞᱟᱹᱜᱤᱫ ᱛᱮ, ᱢᱟᱱᱮ ᱟᱹᱰᱤ ᱡᱳᱨ ᱜᱮᱠᱤᱱ ᱮᱸ ᱠᱩᱨᱩᱢᱩᱴᱩ ᱠᱮᱫᱟ ᱟᱨ ᱚᱱᱟ ᱠᱷᱟᱹᱛᱤᱨ ᱛᱮᱜᱮ ᱢᱟᱱᱮ ᱩᱱᱠᱤᱱ ᱫᱚ ᱢᱟᱱᱮ ᱵᱚᱸᱜᱟ ᱛᱟᱞᱟᱭ ᱱᱟᱹᱠᱤᱱ ᱟᱨ ᱱᱤᱛᱚᱜ ᱟᱵᱚ ᱞᱟᱹᱜᱤᱫ ᱛᱮ ᱩᱱᱠᱤᱱ ᱟᱸ ᱢᱟ ᱟᱹᱠᱤᱱᱟᱜ ᱢᱟᱭᱟᱢ ᱠᱚ ᱠᱚ ᱡᱚᱨᱚ ᱡᱚᱨᱚ ᱵᱟᱲᱟᱜ ᱠᱮᱫ ᱛᱟᱹᱠᱤᱱᱟ ᱾ ᱛᱚ ᱡᱟᱭᱦᱳᱠ ᱟᱹᱰᱤ ᱱᱚᱣᱟ ᱠᱟᱛᱷᱟ ᱦᱩᱫᱤᱥ ᱠᱟᱛᱮᱜ ᱟᱹᱰᱤ ᱟᱵᱚ ᱛᱮ ᱟᱹᱰᱤ ᱫᱩᱠ ᱜᱮᱵᱚᱱ ᱵᱩᱡᱷᱟᱹᱣᱟ ᱟᱨ ᱥᱟᱶ ᱥᱟᱶ ᱛᱮ ᱢᱤᱫᱴᱮᱱ ᱠᱟᱛᱷᱟ ᱱᱤᱭᱟᱹ ᱜᱮᱞᱤᱧ ᱢᱮᱱᱟ ᱡᱮ ᱩᱱᱠᱤᱱ ᱩᱱᱠᱤᱱ ᱠᱤᱱ ᱠᱩᱨᱩᱢᱩᱴᱩ ᱵᱟᱲᱟ ᱠᱮᱫ ᱛᱮ ᱩᱱᱠᱤᱱ ᱦᱚᱛᱮ ᱛᱮᱜᱮ ᱟᱵᱚᱣᱟᱜ ᱢᱤᱫᱴᱮᱱ ᱫᱤᱥᱚᱢ ᱢᱟᱱᱮ ᱯᱷᱩᱨᱜᱟᱹᱞ ᱱᱟ ᱥᱮ ᱯᱷᱩᱨᱜᱟᱹᱞ ᱵᱚᱱ ᱧᱟᱢ ᱠᱮᱫᱟ ᱤᱝᱨᱟᱹᱡᱤ ᱴᱷᱮᱡ ᱠᱷᱚᱱ ᱾ ᱟᱨ ᱛᱚᱵᱮ ᱦᱮᱸ ᱚᱱᱟ ᱠᱚ ᱠᱷᱟᱹᱛᱤᱨ ᱛᱤᱜᱤ ᱥᱮ ᱩᱱᱠᱤᱱᱟᱜ ᱥᱚᱠᱷ ᱢᱟᱱᱟᱣ ᱠᱷᱟᱹᱛᱤᱨ ᱛᱤᱜᱤ ᱢᱟᱱᱮ ᱚᱠᱟ ᱦᱤᱞᱳᱜ ᱡᱮᱞᱮᱠᱟ ᱵᱮᱱ ᱢᱮᱱ ᱠᱮᱜ, ᱚᱠᱟ ᱦᱤᱞᱳᱜ ᱛᱤᱨᱤᱥ ᱡᱩᱱ ᱦᱩᱞ ᱢᱟᱦᱟ ᱵᱚᱱ ᱦᱩᱭ ᱦᱚᱪᱚᱭᱮᱫ ᱠᱟᱱ ᱩᱱ ᱦᱤᱞᱳᱜ ᱫᱤᱱ ᱨᱮᱜᱮ ᱩᱱᱠᱤᱱ ᱫᱚ ᱮᱛᱮᱜ ᱠᱤᱱ ᱟᱸ ᱢᱟᱭᱟᱢ ᱠᱤᱱ ᱡᱚᱨᱚ ᱠᱮᱫᱟ ᱥᱮᱠᱤᱱ ᱵᱚᱸᱜᱟ ᱛᱟᱞᱟᱣ ᱟᱠᱟᱱᱟ ᱟᱨ ᱩᱱᱠᱤᱱᱟᱜ ᱫᱤᱥᱟᱹ ᱛᱮᱜᱮ ᱟᱵᱚ ᱦᱚᱸᱜᱼᱚᱭ ᱟᱸ ᱛᱤᱨᱤᱥ ᱡᱩᱱ ᱥᱮ ᱦᱩᱞ ᱢᱟᱦᱟ ᱫᱚᱵᱚᱱ ᱢᱟᱱᱟᱣᱮᱫ ᱠᱟᱱ ᱜᱮᱭᱟ ᱦᱟᱸᱜ ᱾
ᱦᱮᱸ ᱦᱮᱸ ᱾
ᱟᱫᱚ ᱚᱱᱮ ᱠᱚ ᱢᱮᱱᱟ ᱜᱚᱝᱠᱮ ᱛᱤᱨᱤᱥ ᱡᱩᱱ ᱥᱮ ᱦᱩᱞ ᱢᱟᱦᱟ ᱫᱚ ᱟᱸ ᱥᱮᱫᱟᱭ ᱠᱷᱚᱡ ᱮᱠᱪᱩᱞᱮᱞᱤ ᱟᱞᱮ ᱫᱚ ᱱᱚᱛᱮ ᱫᱚ ᱦᱟᱸᱜ ᱡᱟᱸᱠ ᱡᱚᱢᱚᱠ ᱜᱮᱞᱮ ᱢᱟᱱᱟᱣᱟ ᱾ ᱛᱚᱵᱮ ᱦᱮᱸ ᱟᱞᱤᱧ ᱦᱚᱸ ᱱᱤᱭᱟᱹ ᱜᱮᱞᱤᱧ ᱟᱸ ᱱᱮᱦᱚᱨᱟ ᱵᱮᱱᱟ ᱡᱟᱛᱮ ᱡᱮᱢᱚᱱ ᱟᱼᱼ ᱟᱯᱮ ᱥᱮᱫ ᱦᱚᱸ ᱡᱟᱠ ᱡᱚᱢᱚᱠ ᱟ ᱜᱮᱠᱚ ᱢᱟᱱᱟᱣ, ᱟᱨ ᱚᱠᱟ ᱦᱤᱞᱳᱜᱼᱼ ᱢᱟᱱᱮ ᱦᱩᱞ ᱢᱟᱦᱟ ᱦᱟᱸᱜ ᱦᱩᱭᱩᱜᱼᱟ, ᱩᱱ ᱦᱤᱞᱟᱹᱜ ᱫᱚ ᱡᱟᱛᱮ ᱡᱮᱢᱚᱱ ᱟᱸ ᱼᱼ ᱟᱡᱽ ᱴᱚᱞᱟ ᱨᱮᱱ ᱛᱤᱱᱟᱹᱜ ᱜᱚᱜᱚ ᱵᱟᱵᱟ ᱵᱚᱭᱦᱟ ᱢᱤᱥᱨᱟ ᱢᱮᱱᱟᱜ ᱠᱚᱣᱟ ᱡᱚᱛᱚ ᱜᱮ ᱦᱟᱸᱜ ᱡᱟᱼᱼ ᱛᱮ ᱡᱮᱢᱚᱱ ᱯᱮ ᱫᱮᱞᱟᱣ ᱠᱚ ᱾ ᱟᱨᱼᱼ ᱪᱮᱫᱟᱜ ᱥᱮ ᱩᱱᱠᱩ ᱦᱚᱸ ᱢᱟᱱᱮ ᱢᱤᱫᱴᱮᱱ ᱠᱟᱛᱷᱟ ᱵᱟᱰᱟᱭ ᱫᱚᱨᱠᱟᱨ ᱢᱮᱱᱟᱜᱼᱟ ᱡᱮᱼᱼ ᱦᱩᱞ ᱢᱟᱦᱟ ᱫᱚ ᱪᱮᱫᱟᱜ ᱦᱩᱭᱩᱜ ᱠᱟᱱᱟ, ᱟᱨᱼᱼ
ᱦᱩᱸ ᱾
ᱱᱮᱛᱟᱨ ᱟᱹᱰᱤ ᱜᱟᱱ ᱜᱮ ᱢᱟᱱᱮ ᱧᱮᱞ ᱧᱮᱞᱚᱜ ᱠᱟᱱᱟ ᱡᱮᱼᱼ ᱦᱩᱞ ᱢᱟᱦᱟ ᱫᱚ ᱢᱤᱫᱴᱮᱱ ᱟᱸ ᱟᱵᱚᱣᱟᱜ ᱫᱚ ᱫᱩᱠ ᱨᱮᱭᱟᱜ ᱫᱤᱱ ᱠᱟᱱᱟ ᱾ ᱛᱚᱵᱮ ᱱᱤᱭᱟᱹᱜᱮ ᱧᱮᱞᱚᱜ ᱠᱟᱱᱟ ᱛᱚᱵᱮ ᱦᱩᱞ ᱢᱟᱦᱟ ᱦᱤᱞᱳᱜᱼᱼ ᱟᱭᱢᱟ ᱜᱮ ᱯᱟᱥᱮᱫ ᱠᱳ ᱦᱩᱫᱤᱥ ᱡᱚᱝ ᱠᱟᱱᱟ ᱨᱟᱹᱥᱠᱟᱹ ᱞᱮᱠᱟᱱᱟᱜ ᱫᱤᱱ ᱾ ᱮᱠᱪᱩᱭᱮᱞᱤ ᱨᱟᱹᱥᱠᱟᱹ ᱞᱮᱠᱟᱱᱟᱜᱼᱼ ᱫᱤᱱ ᱫᱚ ᱮᱛᱮᱫ ᱵᱟᱝ ᱠᱟᱱᱟ ᱾ ᱟᱨ ᱦᱳᱭᱛᱮ ᱯᱟᱨᱮ ᱩᱱᱠᱩ ᱦᱚᱸ ᱯᱟᱥᱮᱡ ᱱᱚᱣᱟ ᱠᱚ ᱦᱩᱫᱤᱥ ᱠᱟᱫᱟ ᱪᱮᱫᱟᱜ ᱥᱮ ᱩᱱᱠᱩ ᱦᱩᱞ ᱢᱟᱦᱟ ᱵᱤᱥᱚᱭ ᱛᱮ ᱵᱟᱠᱚ ᱵᱟᱰᱟᱭᱟ ᱦᱟᱸᱜ ᱾
ᱟᱫᱚᱼᱼ ᱡᱟᱭᱦᱳᱠ ᱩᱱᱠᱩ ᱡᱮᱦᱮᱛᱩ ᱵᱟᱠᱚ ᱵᱟᱰᱟᱭᱟ ᱛᱚᱵᱮ ᱫᱮᱞᱟᱣ ᱠᱚᱣᱟ ᱵᱩᱱ ᱟᱨ ᱟᱵᱚ ᱦᱚᱸ ᱡᱟᱛᱮᱼᱼ ᱡᱟᱛᱮ ᱡᱮᱢᱚᱱ ᱵᱩᱱ ᱞᱟᱹᱭ ᱥᱮᱸᱬᱟᱣ ᱠᱳ, ᱡᱮ ᱦᱩᱞ ᱢᱟᱦᱟ ᱫᱚ ᱪᱮᱫ ᱞᱟᱹᱜᱤᱫ ᱵᱩᱱ ᱦᱩᱭ ᱦᱚᱪᱚᱭᱫᱟ ᱾ ᱟᱨ ᱦᱩᱞ ᱢᱟᱦᱟ ᱦᱤᱞᱳᱜ ᱫᱚ ᱮᱠᱪᱩᱭᱮᱞᱤᱼᱼ ᱚᱱᱮ ᱠᱚ ᱢᱮᱱᱟᱼᱼ ᱞᱟᱦᱟ ᱛᱮᱢᱟ ᱢᱤᱫ ᱵᱟᱨ ᱚᱱᱠᱟ ᱜᱮ ᱰᱤᱡᱮ ᱞᱟᱜᱽᱲᱮ ᱫᱚᱝᱼᱼ ᱦᱮᱸ ᱰᱤᱡᱮ ᱥᱮ ᱪᱟᱹᱯᱨᱤ ᱮᱸᱱᱮᱡ ᱦᱩᱭ ᱵᱟᱲᱟᱜ ᱠᱟᱱ ᱛᱟᱦᱮᱱᱟ ᱟᱸᱡᱚᱢ ᱠᱮᱫᱟ ᱵᱮᱱ ᱜᱚᱝᱠᱮ? ᱛᱚᱵᱮ ᱚᱱᱟ ᱰᱤᱡᱮ ᱮᱸᱱᱮᱡ ᱥᱮ ᱪᱷᱟᱹᱯᱨᱤ ᱮᱸᱱᱮᱡ ᱠᱚ ᱵᱤᱥᱚᱭ ᱛᱮ ᱟᱵᱮᱱ ᱟᱸᱻ ᱼᱼ ᱪᱮᱫ ᱵᱮᱱ ᱢᱮᱱ ᱠᱮᱭᱟ? ᱮᱠᱪᱩᱞᱤᱼᱼ ᱢᱟᱱᱮ ᱦᱩᱞ ᱢᱟᱦᱟ ᱦᱤᱞᱳᱜ ᱚᱠᱟ ᱚᱠᱟᱴᱟᱜ ᱠᱚ ᱪᱟᱞᱟᱣ ᱚᱪᱚᱭᱠᱟᱱ ᱚᱱᱟ ᱵᱤᱥᱚᱭ ᱼᱼ ᱛᱮ ᱟᱵᱮᱱ ᱛᱷᱚᱲᱟ ᱪᱮᱫ ᱵᱮᱱ ᱢᱮᱱ ᱠᱮᱭᱟ?
ᱚᱸᱻ ᱟᱹᱰᱤ ᱱᱟᱯᱟᱭ ᱥᱟᱸᱦᱤᱡ ᱛᱮᱵᱤᱱ ᱞᱟᱹᱭ ᱠᱮᱫᱟ ᱟᱹᱰᱤ ᱟᱹᱰᱤ ᱥᱟᱨᱦᱟᱣ ᱜᱚᱝᱠᱮ ᱚᱱᱟ ᱨᱮ ᱞᱟᱦᱟ ᱨᱮᱜᱤᱧ ᱢᱮᱱᱟ ᱾ ᱛᱚᱼᱼ
ᱟᱪᱪᱷᱟ ᱾
ᱦᱩᱞ ᱢᱟᱦᱟ ᱫᱚ ᱢᱤᱫᱴᱮᱱ ᱫᱩᱠ ᱨᱮᱭᱟᱜ ᱡᱤᱭᱚᱱ ᱢᱟᱱᱮ ᱫᱩᱠ ᱨᱮᱭᱟᱜ ᱢᱤᱫᱴᱮᱱ ᱠᱟᱱ ᱜᱮᱭᱟ ᱮᱵᱟᱨᱼᱼ ᱱᱮᱛᱟᱨ ᱜᱤᱫᱟᱹᱨ ᱯᱤᱫᱟᱹᱨ ᱡᱮ, ᱟᱫᱚ ᱞᱟᱦᱟ ᱛᱮ ᱠᱷᱚᱱ ᱜᱮ ᱦᱮᱡ ᱠᱟᱱᱟ ᱡᱮ ᱦᱮᱡᱼᱼ ᱪᱟᱹᱞᱩ ᱦᱮᱡ ᱠᱟᱱᱟ ᱡᱮ ᱟᱵᱩᱣᱟᱜ ᱫᱚ ᱢᱟᱭᱟᱢ ᱨᱮᱜᱮ ᱨᱟᱹᱥᱠᱟᱹ ᱢᱮᱱᱟᱜ ᱠᱟᱫᱟ ᱾ ᱟᱨ ᱮᱭ ᱵᱚᱞᱮ ᱡᱮ ᱢᱤᱫᱴᱮᱡ ᱫᱩᱠ ᱨᱮᱭᱟᱜ ᱡᱮᱼᱼ ᱫᱤᱵᱚᱥ ᱵᱟ ᱫᱤᱵᱚᱥ ᱨᱮᱜᱮ ᱟᱢ ᱡᱩᱫᱤᱢ ᱢᱟᱱᱟᱣ ᱵᱟᱛᱟᱣ ᱞᱮᱠᱷᱟᱱ ᱱᱚᱣᱟ ᱫᱚ ᱟᱹᱰᱤ ᱢᱤᱫᱴᱟᱱ ᱵᱟᱹᱲᱤᱡ ᱠᱟᱱ ᱜᱮᱭᱟ ᱾ ᱛᱚ ᱱᱮᱛᱟᱨ ᱡᱟ ᱜᱤᱫᱟᱹᱨ ᱯᱤᱫᱟᱹᱨ ᱠᱚ ᱩᱛᱱᱟᱹᱣᱼᱼ ᱠᱟᱱᱟ ᱢᱟᱱᱮ ᱮᱸ ᱪᱷᱟᱛᱟ ᱯᱟᱛᱟ ᱠᱚᱨᱮ ᱠᱚ ᱪᱟᱞᱟᱜ ᱠᱚ ᱠᱩᱥᱤᱭᱟᱜᱼᱟ ᱾ ᱟᱫᱚ ᱚᱱᱟ ᱠᱷᱟᱹᱛᱤᱨ ᱦᱚᱸ ᱱᱮᱛᱟᱨ ᱠᱚ ᱦᱚᱲ ᱠᱚ ᱢᱚᱱᱮᱭᱮᱫᱟ ᱡᱮ ᱡᱟᱭᱦᱳᱠᱼᱼ ᱩᱸ ᱯᱨᱳᱜᱨᱟᱢ ᱵᱮᱱᱟᱣ ᱞᱮᱠᱷᱟᱱ ᱵᱷᱟᱜᱮᱜᱼᱟ ᱾ ᱛᱚ ᱟᱹᱞᱤᱧ ᱫᱚ ᱱᱚᱣᱟ ᱤᱫᱤ ᱠᱟᱛᱮᱜ ᱞᱤᱧ ᱵᱤᱨᱳᱫᱟ, ᱪᱮᱫᱟᱜ ᱥᱮ ᱱᱚᱣᱟ ᱫᱚ ᱢᱤᱫᱴᱟᱝ ᱟᱹᱰᱤ ᱵᱟᱹᱲᱤᱡ ᱫᱤᱠ ᱠᱟᱱᱟ ᱾
ᱦᱮᱸ ᱦᱮᱸ ᱾
ᱦᱩᱸ, ᱟᱫᱚ ᱱᱮᱛᱟᱨ ᱜᱤᱫᱟᱹᱨ ᱯᱤᱫᱟᱹᱨ ᱫᱚᱼᱼ ᱱᱮᱛᱟᱨ ᱜᱤᱫᱟᱹᱨ ᱯᱤᱫᱟᱹᱨ ᱫᱚ ᱵᱟᱝᱠᱚ ᱵᱩᱡᱷᱟᱹᱣ ᱫᱟᱲᱮᱜ ᱠᱟᱱᱟ ᱡᱮ ᱠᱷᱟᱹᱞᱤᱼᱼ ᱦᱳᱣᱟᱴᱥᱮᱯ ᱨᱮ ᱮᱥᱴᱮᱴᱟᱥ ᱮᱢ ᱞᱮᱠᱷᱟᱱ ᱫᱚ ᱵᱟᱝ ᱦᱩᱭᱩᱜᱼᱟ ᱢᱤᱫᱴᱮᱱ ᱱᱚᱣᱟ ᱫᱚ ᱥᱳᱫᱫᱷᱳ ᱡᱤᱵᱚᱱᱼᱼ ᱫᱤᱱ ᱠᱟᱱ ᱛᱟᱵᱚᱱᱟ, ᱟᱹᱰᱤ ᱢᱟᱨᱟᱝ ᱫᱤᱱ ᱾ ᱦᱩᱰᱤᱧ ᱫᱤᱱ ᱫᱚ ᱵᱟᱝ ᱠᱟᱱ ᱛᱟᱵᱚᱱᱟ ᱾ ᱛᱚ ᱱᱚᱣᱟ ᱫᱚ ᱚᱝᱠᱟ ᱠᱟᱛᱮᱫ ᱜᱮᱞᱤᱧ ᱢᱩᱪᱟᱹᱫ ᱫᱟ ᱟᱹᱞᱤᱧᱟᱜ ᱠᱟᱛᱷᱟ ᱫᱚ ᱾
ᱦᱮᱸ ᱦᱮᱸ ᱾ ᱟᱨ ᱱᱚᱣᱟ ᱜᱮ ᱦᱚᱜᱼᱚᱭ ᱡᱮᱵᱮᱱ ᱢᱮᱱ ᱠᱮᱫᱟ ᱤᱭᱟᱹ ᱱᱮᱛᱟᱨ ᱠᱚ ᱜᱤᱫᱽᱨᱟᱹ ᱠᱚ ᱟᱹᱰᱤ ᱪᱷᱟᱛᱟ ᱯᱟᱛᱟ ᱫᱟᱬᱟᱱ ᱠᱟᱱ ᱜᱮᱭᱟ ᱠᱚ ᱴᱷᱤᱠ ᱜᱮ, ᱛᱚᱵᱮ ᱟᱹᱣᱲᱤᱜᱤ ᱢᱤᱫ ᱵᱟᱨ ᱪᱮᱫ ᱠᱚᱪᱚᱝ ᱵᱷᱤᱰᱭᱳ ᱠᱚ ᱛᱮᱭᱟᱨ ᱵᱮᱱᱟᱣ ᱫᱟ ᱾ ᱪᱟᱹᱯᱨᱤ ᱮᱱᱮᱡ ᱥᱤᱥᱴᱮᱢ ᱞᱮᱠᱟᱱᱟᱜ ᱥᱮ ᱟᱹᱰᱤ ᱯᱷᱟᱞᱛᱩ ᱞᱮᱠᱟᱱᱟᱜ ᱵᱷᱤᱰᱭᱳ ᱠᱚ ᱟᱨ ᱮᱸ ᱢᱤᱰᱤᱭᱟ ᱨᱮᱠᱚ ᱟᱯᱞᱳᱰ ᱫᱟ ᱾ ᱛᱚᱵᱮ ᱧᱮᱞ ᱵᱟᱲᱟ ᱨᱮᱦᱚᱸ ᱢᱟᱱᱮ ᱮᱠᱪᱩᱮᱞᱤ ᱵᱟᱨᱦᱮ ᱥᱮᱫ ᱠᱷᱚᱡ ᱫᱚ ᱚᱱᱠᱟ ᱱᱟᱯᱟᱭ ᱫᱚ ᱵᱟᱝ ᱧᱮᱞᱚᱜ ᱧᱮᱞᱚᱜ ᱠᱟᱱ ᱜᱮᱭᱟ ᱾ ᱟᱨᱻ ᱱᱚᱣᱟ ᱠᱚ ᱵᱤᱥᱚᱭ ᱛᱮ ᱟᱵᱚ ᱮᱠᱪᱩᱣᱮᱞᱤ ᱵᱤᱨᱳᱫᱷ ᱨᱮᱭᱟᱜ ᱫᱚᱨᱠᱟᱨ ᱢᱮᱱᱟᱜ ᱛᱟᱵᱚᱱᱟ ᱪᱮᱫᱟᱜ ᱥᱮ ᱢᱤᱫᱴᱮᱱ ᱟᱵᱚᱣᱟᱜ ᱥᱚᱢᱟᱡᱽ ᱨᱮ ᱟᱹᱰᱤ ᱜᱟᱱ ᱜᱮ ᱢᱟᱱᱮ ᱢᱟᱱᱮ ᱢᱚᱸᱡᱽ ᱫᱚ ᱮᱛᱮᱜ ᱵᱟᱝ ᱦᱩᱭᱩᱜ ᱠᱟᱱ ᱛᱟᱵᱚᱱᱟ ᱾ ᱟᱫᱚ ᱡᱟᱛᱮ ᱡᱮᱢᱚᱱ ᱩᱱᱠᱩ ᱟᱵᱚ ᱡᱚᱛᱚ ᱦᱚᱲ ᱢᱤᱞᱟᱹᱣ ᱠᱟᱛᱮ ᱩᱱᱠᱩ ᱡᱟᱛᱮ ᱡᱮᱢᱚᱱ ᱵᱚᱱ ᱵᱩᱡᱷ ᱡᱷᱟᱹᱣ ᱠᱚ ᱾ ᱟᱨ ᱥᱟᱶ ᱥᱟᱶᱛᱮ ᱟᱹᱞᱤᱧ ᱫᱚ ᱱᱤᱭᱟᱹ ᱦᱚᱸ ᱞᱤᱧ ᱢᱮᱱ ᱠᱮᱭᱟ ᱡᱮ ᱟᱵᱚ ᱛᱤᱱᱟᱹᱜ ᱡᱟᱜᱟ ᱨᱮ ᱦᱚᱲ ᱢᱮᱱᱟᱜ ᱵᱚᱱᱟ ᱥᱮ ᱛᱤᱱᱟᱹᱜ ᱡᱟᱜᱟ ᱨᱮ ᱮᱸᱜ ᱮᱸ ᱛᱤᱱᱟᱹᱜ ᱴᱤ ᱴᱚᱞᱟ ᱢᱮᱱᱟᱜ ᱛᱟ ᱛᱟᱵᱚᱱᱟ ᱯᱨᱚᱛᱤᱴᱤ ᱴᱚᱞᱟ ᱴᱚᱞᱟᱨᱮ ᱡᱟᱛᱮ ᱡᱮᱢᱚᱱ ᱢᱟᱺᱡᱷᱤ ᱦᱟ, ᱢᱟᱺᱡᱷᱤ ᱢᱟᱺᱡᱷᱤ ᱦᱟᱲᱟᱢ ᱥᱮ ᱯᱨᱟᱱᱤᱠ ᱦᱚᱛᱮ ᱛᱮ ᱢᱤᱫᱴᱮᱱ ᱚᱱᱠᱟ ᱜᱮ ᱱᱤᱭᱚᱢ ᱞᱟᱹᱜᱩ ᱫᱚᱦᱚ ᱠᱟᱜ ᱡᱟᱛᱮ ᱡᱮᱢᱚᱱ ᱩᱱᱠᱩ ᱢᱟᱱᱮ ᱵᱟᱰᱟᱭ ᱠᱚ ᱟᱨ ᱡᱟᱛᱮ ᱡᱮᱢᱚᱱ ᱾ ᱚᱱᱟ ᱚᱱᱠᱟ ᱢᱤᱫ ᱵᱟᱨ ᱪᱮᱫ ᱠᱚ ᱢᱮᱱᱟ ᱢᱟᱱᱮ ᱚᱠᱟᱴᱟᱜ ᱢᱚᱸᱡᱽ ᱵᱟᱝ ᱧᱮᱞᱚᱜ ᱠᱟᱱ ᱚᱱᱟ ᱠᱟᱹᱢᱤ ᱡᱟᱛᱮ ᱡᱮᱢᱚᱱ ᱵᱟᱠᱚ ᱠᱟᱹᱢᱤ ᱾
ᱦᱩᱸ ᱾
ᱟᱫᱚ ᱚᱱᱟ ᱵᱤᱥᱚᱭ ᱛᱮ ᱟᱵᱮᱱ ᱪᱮᱫ ᱵᱮᱱ ᱢᱮᱱ ᱠᱮᱭᱟ ᱜᱚᱝᱠᱮ?
ᱟᱸ ᱛᱚ ᱱᱚᱣᱟ ᱫᱚ ᱚᱛᱚᱵ ᱦᱤᱡᱩᱜ ᱠᱟᱱᱟ ᱚᱸᱰᱮ ᱛᱚ ᱟᱞᱮ ᱫᱚ ᱦᱩᱰᱤᱧ ᱠᱟᱛᱷᱟ ᱛᱮ ᱞᱤᱧ ᱱᱚᱣᱟ ᱫᱚ ᱱᱮᱛᱟᱨ ᱢᱟᱺᱡᱷᱤ ᱢᱤᱫ ᱠᱟᱛᱷᱟ ᱛᱮ ᱱᱮᱛᱟᱨ ᱢᱟᱺᱡᱷᱤᱭᱟᱜ ᱟᱹᱠᱤᱞ ᱛᱟᱦᱮᱸ ᱫᱚᱨᱠᱟᱨ ᱱᱮᱛᱟᱨ ᱢᱟᱺᱡᱷᱤᱭᱟᱜ ᱫᱚ ᱟᱹᱠᱤᱞ ᱟᱹᱰᱤ ᱠᱚᱢᱟᱣ ᱠᱟᱱᱟ ᱾ ᱢᱟᱱᱮ ᱪᱮᱫ ᱞᱤᱧ ᱢᱮᱱᱟ ᱡᱮ ᱟᱠᱚᱣᱟᱜ ᱠᱟᱹᱢᱤ ᱫᱚ ᱵᱟᱝᱠᱚ ᱠᱟᱹᱢᱤᱭᱮᱫᱟ ᱫᱚᱥᱟᱨ ᱛᱮ ᱚᱠᱟᱴᱟᱜ ᱥᱟᱶᱛᱟ ᱨᱮᱭᱟᱜ ᱠᱟᱹᱢᱤ ᱚᱱᱟ ᱦᱚᱸ ᱵᱟᱝᱠᱚ ᱠᱟᱹᱢᱤᱭᱮᱫᱟ ᱵᱟᱝ ᱠᱚ ᱞᱟᱦᱟᱜ
ᱟᱫᱚ ᱾ ᱦᱮᱸ ᱱᱚᱣᱟᱜᱮ ᱟᱹᱞᱤᱧ ᱦᱚᱞᱤᱧ ᱢᱮᱱᱟ ᱡᱮ ᱡᱟᱛᱮ ᱡᱮᱢᱚᱱ ᱩᱱᱠᱩ ᱵᱟᱠᱚ ᱠᱟᱹᱢᱤᱭᱮᱫᱟ ᱟᱨ ᱚᱱᱮ ᱠᱚ ᱢᱮᱱᱟ ᱵᱟᱝᱼᱼ ᱟᱨ, ᱟᱵᱩ ᱨᱟᱡᱡᱚ ᱠᱷᱚᱱᱟᱜ ᱵᱩᱱᱼᱼ ᱛᱚᱵᱮ ᱨᱟᱡᱡᱚ ᱪᱮᱫ ᱞᱮᱠᱟ ᱵᱚᱱ ᱢᱮᱱᱟ ᱢᱟᱺᱡᱷᱤ ᱦᱟᱲᱟᱢ ᱱᱤᱛᱚᱜ ᱚᱱᱠᱟ ᱟᱸᱡᱚᱢᱟᱭ, ᱟᱨ ᱚᱱᱮ ᱠᱚ ᱢᱮᱱᱟ ᱢᱤᱫ ᱵᱟᱨᱼᱼ ᱦᱚᱲ ᱢᱮᱱ ᱠᱟᱛᱮ ᱫᱚ ᱚᱱᱟ ᱫᱚ ᱵᱟᱝ ᱦᱩᱭᱩᱜᱼᱟ, ᱟᱨ ᱟᱵᱩᱣᱟᱜᱼᱼ ᱮᱠᱪᱚᱞᱤ ᱚᱠᱚᱭ ᱠᱚᱵᱚᱱ ᱵᱟᱰᱟᱭ ᱧᱟᱢᱮ ᱠᱟᱱ ᱜᱮᱭᱟ ᱦᱟᱸᱜ, ᱡᱚᱛᱚ ᱦᱚᱲ ᱡᱟᱛᱮ ᱡᱮᱢᱚᱱ ᱵᱚᱱ ᱡᱩᱢᱤᱫᱚᱜᱼᱼ ᱥᱮᱵᱚᱱ ᱢᱤᱞᱟᱹᱜᱼᱼ ᱥᱮ ᱟᱵᱳ ᱛᱟᱞᱟ ᱨᱮ ᱢᱤᱫ ᱵᱟᱨ ᱱᱚᱝᱠᱟ ᱱᱚᱣᱟ ᱵᱤᱥᱚᱭ ᱛᱮ ᱡᱟᱛᱮ, ᱠᱚᱛᱮ ᱡᱟᱛᱮ ᱡᱮᱢᱚᱱ ᱵᱚᱱ ᱜᱟᱯᱟᱞ ᱢᱟᱨᱟᱣᱼᱼ ᱟᱨ ᱢᱤᱫ ᱴᱮᱱ ᱵᱳᱭᱴᱷᱚᱠ ᱨᱮ ᱡᱟᱛᱮ ᱡᱮᱢᱚᱱ ᱩᱱᱤᱼᱼ ᱵᱚᱱ ᱢᱮᱱ ᱥᱚᱫᱚᱨᱟᱭ ᱥᱮ, ᱢᱟᱺᱡᱷᱤ ᱵᱟᱵᱟ ᱥᱮ ᱯᱟᱨᱟᱱᱤᱠ ᱛᱮᱠᱤᱱᱼᱼ ᱡᱟᱛᱮ ᱡᱮᱢᱚᱱᱼᱼ ᱵᱚᱱ ᱩᱱᱠᱤᱱ ᱦᱚᱛᱮ ᱛᱮᱜᱮ ᱡᱟᱛᱮ ᱡᱮᱢᱚᱱ ᱵᱚᱱ ᱠᱚᱨᱟᱣ ᱫᱟᱲᱮᱜ, ᱥᱮ ᱢᱤᱫ ᱵᱟᱨ ᱱᱤᱭᱚᱢ ᱵᱚᱱᱼᱼ ᱤᱭᱟᱹ ᱞᱟᱜᱩ ᱪᱩᱭ ᱫᱟᱲᱮᱼᱼ
ᱦᱩᱸ ᱴᱷᱤᱠ, ᱥᱮ ᱚᱠᱛᱚ ᱦᱚᱸ ᱦᱮᱸ ᱜᱚᱝᱠᱮ ᱚᱠᱛᱚ ᱦᱚᱸ ᱯᱟᱨᱚᱢ ᱦᱤᱡᱩᱜ ᱠᱟᱱᱟ, ᱴᱷᱤᱠ ᱜᱮᱭᱟ ᱜᱚᱝᱠᱮ ᱛᱚᱵᱮ ᱾
ᱢᱟ ᱛᱚᱵᱮ ᱴᱷᱤᱠ ᱜᱮᱭᱟ ᱛᱚᱵᱮ ᱜᱚᱝᱠᱮ, ᱟᱼᱼ
ᱦᱮᱸ ᱾
ᱡᱚᱦᱟᱨ ᱜᱮ ᱫᱚᱥᱟᱨ ᱵᱟᱨ ᱛᱮᱦᱟᱸᱜ ᱟᱨᱦᱚᱸ ᱞᱟᱝ ᱧᱟᱯᱟᱢᱚᱜ ᱠᱟᱱᱟ ᱾
ᱦᱮᱸ ᱾
ᱛᱚ, ᱟᱭᱢᱟ ᱜᱮ ᱦᱟᱸᱜ ᱟᱞᱟᱝ ᱛᱟᱞᱟ ᱨᱮ ᱫᱟᱢᱟᱱᱟᱜ ᱠᱟᱛᱷᱟ ᱛᱟᱸᱦᱮᱱᱟ ᱾
ᱵᱟᱠᱩ ᱛᱟᱦᱮᱱᱟ ᱟᱫᱚ ᱴᱷᱤᱠ ᱜᱮᱭᱟ ᱾
ᱦᱮᱸ ᱴᱷᱤᱠ ᱜᱮᱭᱟ ᱴᱷᱤᱠ ᱜᱮᱭᱟ, ᱢᱟ ᱱᱚᱝᱠᱟᱜᱤ ᱡᱟᱛᱮ ᱡᱮᱢᱚᱱ ᱟᱵᱮᱱᱼᱼ ᱥᱟᱶ ᱨᱮᱱ ᱱᱚᱝᱠᱟ ᱜᱮ ᱵᱩᱡᱷᱟᱹᱣ ᱵᱟᱲᱟ ᱠᱚᱵᱤᱱ ᱦᱟᱸᱜ ᱾ ᱟᱵᱚ ᱪᱮᱫ ᱞᱮᱠᱟ ᱵᱚᱱ ᱞᱟᱦᱟᱜᱼᱟ, ᱚᱱᱠᱟ ᱵᱚᱱ ᱠᱩᱨᱩᱢᱩᱴᱩᱭᱟ ᱾ ᱦᱮᱸ, ᱢᱟ ᱛᱚᱵᱮ ᱴᱷᱤᱠ ᱜᱮᱭᱟ ᱜᱚ ᱾